ᱦᱩᱸ
ᱦᱮᱞᱳ ᱦᱮᱸ ᱜᱚᱝᱠᱮ
ᱦᱳᱸ ᱜᱚᱝᱠᱮ ᱡᱚᱦᱟᱨ ᱜᱮ
ᱦᱮᱸ ᱜᱚᱝᱠᱮ ᱢᱟ ᱡᱚᱦᱟᱨ ᱜᱮ
ᱜᱚᱝᱠᱮ ᱛᱟᱦᱚᱞᱮ ᱪᱮᱫ ᱠᱚᱢ ᱠᱟᱹᱢᱤ ᱵᱟᱲᱟᱭ-ᱟ ᱟᱵᱮᱱ ᱦᱟᱜ?
ᱟᱨᱮ ᱜᱚᱝᱠᱮ ᱟᱨ ᱟᱞᱚ ᱵᱮᱤᱱ ᱞᱮᱭᱟ ᱠᱟᱹᱢᱤ ᱢᱴᱟ ᱢᱚᱴᱤ ᱟᱨ ᱱᱤᱛᱚᱜ ᱫᱚ ᱪᱮᱫᱞᱤᱧ ᱪᱤᱠᱟᱹᱭᱟ ᱱᱚᱜ-ᱚᱭ ᱱᱤᱛᱳᱜ ᱚᱱᱟ ᱠᱷᱮᱛ ᱠᱷᱚᱱᱟᱜ ᱦᱩᱲᱩ ᱞᱚᱥᱚᱫ ᱵᱟᱲᱟ ᱠᱟᱛᱮᱫ ᱞᱤᱧ ᱦᱮᱡ ᱮᱱᱟ ᱱᱤᱛᱚᱜ
ᱟᱪᱪᱷᱟ ᱟᱪᱪᱷᱟ ᱛᱟᱦᱞᱮ ᱡᱟᱦᱟᱸ ᱢᱟᱱᱮ ᱟᱹᱰᱤᱴᱟᱜ ᱜᱮᱻ ᱪᱟᱥᱵᱟᱥ ᱨᱮᱵᱮᱱ ᱞᱟᱜᱟᱣ ᱜᱚᱫ ᱟᱠᱟᱱᱟ ᱦᱮᱸ ᱵᱟᱝ?
ᱦᱮᱸ ᱜᱚᱝᱠᱮ ᱟᱰᱤᱴᱟᱜ ᱢᱟᱱᱮ ᱟᱰᱤ ᱯᱷᱟᱴᱟ ᱯᱷᱟᱴᱤ
ᱟᱪᱪᱷᱟ ᱟᱪᱷᱟ ᱟᱪᱷᱟ ᱟᱨ ᱚᱱᱟ ᱦᱚᱸᱛᱚ ᱪᱟᱥᱵᱟᱥ ᱵᱟᱝᱠᱷᱟᱱ ᱫᱚ ᱦᱟᱸᱜ ᱱᱚᱝᱠᱟ ᱡᱚᱢ ᱦᱚᱸ ᱪᱮᱫ ᱵᱮᱱ ᱡᱚᱢᱟ᱾ ᱫᱚ ᱚᱱᱟ ᱞᱮᱠᱟᱛᱮ ᱪᱟᱥᱵᱟᱥ ᱢᱟ ᱞᱟᱹᱠᱛᱤ ᱠᱟᱱ ᱜᱮᱭᱟ ᱦᱮᱸᱥᱮ,
ᱦᱮᱸ ᱥᱮ ᱚᱵᱚᱥᱥᱳᱭ ᱚᱱᱟ ᱦᱚᱸ ᱴᱷᱤᱠ ᱠᱟᱛᱷᱟ ᱵᱚᱱ ᱞᱟᱹᱭ ᱠᱟᱫᱟ ᱾
ᱟᱨ ᱛᱟᱦᱚᱞᱮ ᱜᱚᱝᱠᱮ ᱫᱟᱠᱟ ᱠᱚᱫᱚᱵᱮᱱ ᱡᱚᱢ ᱵᱟᱲᱟ ᱜᱚᱫ ᱠᱟᱫᱟ ᱥᱮ ᱵᱟᱝᱜᱮ?
ᱜᱚᱝᱠᱮ ᱦᱮᱸ ᱵᱟᱝ ᱜᱚᱝᱠᱮ ᱱᱚᱜᱼᱚᱭ ᱱᱤᱛᱚᱜ ᱞᱤᱧ ᱦᱤᱡᱩᱜ ᱠᱟᱱᱟ ᱛᱚ ᱾
ᱟᱪᱪᱷᱟ ᱟᱪᱪᱷᱟ ᱧᱤᱫᱟᱹ ᱦᱚᱸ ᱠᱟᱹᱴᱤᱡ ᱟᱹᱰᱤᱜᱟᱱ ᱧᱤᱫᱟᱹ ᱜᱚᱫ ᱮᱱᱟ᱾ ᱢᱮᱱᱠᱷᱟᱱ ᱱᱤᱛᱚᱜ ᱦᱚᱸ ᱟᱹᱣᱨᱤ ᱵᱮᱱ ᱡᱚᱢᱟ ᱡᱚᱠᱷᱚᱱ ᱡᱚᱢ ᱦᱚᱛᱵᱮᱱ ᱵᱟᱠᱷᱟᱱ ᱟᱹᱰᱤᱜᱟᱱ ᱜᱮ ᱵᱟᱡᱟᱣᱱᱟ ᱵᱟᱡᱟ ᱫᱚ ᱦᱟᱸᱜ ᱟᱫᱚ, ᱡᱚᱢ ᱞᱮᱠᱷᱟᱱ ᱫᱚ ᱟᱰᱤᱴᱟᱜ ᱜᱮ ᱱᱟᱯᱟᱭᱚᱜᱼᱟ ᱱᱤᱛᱚᱜ ᱦᱚᱸ ᱟᱹᱰᱤ ᱮᱴᱟᱜ ᱜᱮ ᱵᱟᱡᱟᱣᱱᱟ ᱥᱮ ᱴᱟᱭᱤᱢ ᱴᱮᱵᱤᱞ ᱠᱚᱦᱚᱸ,
ᱴᱟᱭᱤᱢ ᱫᱚ ᱜᱚᱝᱠᱮ ᱴᱟᱭᱤᱢ ᱫᱚ ᱥᱚᱵᱽ ᱥᱚᱢᱚᱭ ᱵᱟᱡᱟᱣ ᱴᱟᱭᱤᱢ ᱨᱮᱜᱮ ᱢᱮᱱᱟᱜ ᱟᱠᱟ ᱟᱠᱟᱜᱮ ᱩᱱᱤᱭᱟᱜ ᱠᱟᱹᱢᱤ ᱫᱚ ᱩᱱᱤ ᱫᱚ ᱟᱡ ᱟᱭᱟᱜ ᱠᱟᱹᱢᱤ ᱟᱡᱽ ᱮ ᱠᱟᱹᱢᱤ ᱤᱫᱤᱭᱟᱭ᱾
ᱦᱳᱭ᱾ ᱦᱳᱭ ᱚᱱᱟ ᱢᱟ ᱠᱟᱛᱷᱟ ᱠᱟᱱ ᱜᱮ ᱜᱷᱩᱲᱤ ᱨᱮᱱᱟᱜ ᱠᱟᱴᱟ ᱫᱚ ᱮ ᱩᱱᱤ ᱫᱚ ᱛᱤᱸᱜᱩᱜ ᱫᱚ ᱵᱟᱭ ᱛᱷᱤᱢ ᱢᱮᱱᱟ᱾ ᱩᱱᱤ ᱫᱚ ᱟᱭ ᱪᱟᱞᱟᱣ ᱟᱠᱟᱱ ᱵᱷᱮᱫ ᱨᱮᱜᱮ ᱛᱮᱦᱮᱱᱟᱭ ᱚᱠᱛᱚ ᱢᱟ ᱯᱟᱨᱚᱢ ᱪᱟᱞᱟᱜ ᱜᱮᱭᱟ᱾ ᱢᱮᱱᱠᱷᱟᱱ ᱚᱱᱟ ᱚᱠᱛᱚ ᱨᱮ ᱡᱟᱦᱟᱸ ᱛᱤᱱᱟᱹᱜ ᱚᱠ ᱛᱚ ᱢᱮᱱᱟᱜ ᱠᱟᱫᱟ ᱚᱱᱟ ᱚᱠᱛᱚ ᱢᱮᱱᱟᱜ ᱨᱮᱜᱮ ᱡᱟᱦᱟᱸ ᱛᱤᱱᱟᱹᱜ ᱠᱟᱹᱢᱤ ᱠᱚ ᱠᱟᱹᱢᱤ ᱦᱩᱸ ᱠᱟᱜᱼᱟ ᱵᱚᱱ ᱦᱮᱸ ᱵᱟᱝ᱾
ᱟᱫᱚ ᱤᱱᱟᱹ ᱚᱠᱛᱚ ᱨᱮᱜᱮ ᱟᱵᱚᱣᱟᱜ ᱠᱟᱹᱢᱤ ᱫᱚᱵᱚᱱ ᱠᱟᱹᱢᱤ ᱠᱟᱜᱼᱟ ᱵᱟᱝ ᱥᱮ᱾
ᱛᱟᱦᱞᱮ ᱜᱚᱝᱠᱮ ᱟᱯᱮ ᱥᱮᱱ ᱫᱚ ᱱᱚᱝᱠᱟ ᱫᱟᱜ ᱡᱟᱹᱲᱤ ᱠᱚ ᱡᱟᱹᱯᱩᱫ ᱠᱚ ᱪᱮᱫ ᱞᱮᱠᱟ? ᱡᱟᱹᱯᱩᱫ ᱵᱟᱲᱟᱭᱫᱟᱭ ᱥᱮ ᱟᱠᱟᱞ ᱥᱤᱛᱩᱝ ᱫᱟᱭ ᱦᱟᱸᱜ?
ᱵᱟᱝᱟ ᱜᱚᱝᱠᱮ ᱟᱹᱰᱤ ᱡᱳᱨᱮ ᱫᱟᱜᱫᱟ᱾
ᱛᱟᱦᱞᱮ ᱦᱟᱸᱜ ᱫᱟᱜ ᱛᱮ ᱱᱚᱝᱠᱟ ᱨᱚᱦᱚᱭ ᱵᱟᱲᱟ ᱠᱚᱫᱚ ᱦᱟᱸᱜ ᱢᱟᱲᱟᱝ ᱛᱟᱯᱮ ᱜᱮᱭᱟ ᱥᱮ ᱪᱮᱫ ᱞᱮᱠᱟ?
ᱦᱩᱸ ᱟᱞᱮ ᱥᱮᱱ ᱫᱚ ᱜᱚᱝᱠᱮ ᱟᱹᱰᱤ ᱞᱟᱦᱟ ᱞᱟᱦᱟ
ᱡᱟ ᱡᱟ ᱢᱟᱱᱮ ᱨᱚᱦᱚᱭ ᱠᱚᱫᱚ ᱦᱟᱸᱜ ᱞᱚᱜᱚᱱ ᱵᱟᱲᱟ ᱜᱚᱫ ᱠᱟᱫᱟ ᱯᱮ ᱥᱮ ᱵᱟᱝᱜᱮ?
ᱞᱚᱜᱚᱱ ᱞᱮᱠᱟ ᱜᱮ ᱜᱚᱝᱠᱮ᱾
ᱟᱪᱪᱷᱟ ᱟᱪᱪᱷᱟ ᱛᱟᱦᱞᱮ ᱪᱟᱥᱵᱟᱥ ᱫᱚ ᱦᱟᱸᱜ ᱢᱟᱱᱮ ᱪᱮᱫ ᱛᱮᱯᱮ ᱥᱤ ᱵᱟᱲᱟᱭ ᱫᱟ ᱱᱚᱝᱠᱟ ᱴᱨᱮᱠᱴᱟᱨ ᱠᱚ ᱛᱮᱥᱮ ᱱᱚᱝᱠᱟ ᱮᱸ ᱠᱟᱰᱟ ᱱᱟᱦᱮᱞ ᱰᱟᱝᱨᱤ ᱱᱟᱦᱮᱞ ᱠᱚᱛᱮ ᱥᱤ ᱫᱳᱥ
ᱵᱟᱝ ᱜᱚᱝᱠᱮ ᱦᱮᱲᱮᱫ ᱪᱟᱞᱟᱜ ᱤᱭᱟᱹ ᱪᱮᱜ ᱠᱚ ᱞᱟᱹᱭᱟ ᱚᱱᱟ ᱴᱮᱠᱴᱟᱨ ᱛᱮ ᱥᱤᱭᱳᱜ ᱥᱤᱭᱳᱜ ᱪᱟᱞᱟᱜ ᱠᱟᱱ ᱛᱟᱞᱮᱭᱟ ᱟᱫᱚ ᱜᱟᱯᱟ ᱫᱚ ᱦᱟᱸᱜ ᱤᱭᱟᱹ ᱨᱚᱦᱚᱭ ᱞᱮ ᱫᱷᱩᱨᱟᱹᱜᱼᱟ᱾
ᱦᱳᱭ ᱛᱟᱦᱞᱮ ᱜᱚᱝᱠᱮ ᱦᱟᱸᱜ ᱚᱱᱮ ᱴᱮᱠᱴᱟᱨ ᱨᱮᱫᱚ ᱛᱤᱱᱟᱹᱜ ᱠᱟᱛᱮᱜ ᱠᱟᱹᱣᱰᱤ ᱠᱚᱠᱚ ᱦᱟᱛᱟᱣ ᱵᱟᱲᱟᱭᱮᱜᱼᱟ?
ᱚ ᱜᱷᱚᱱᱴᱟ ᱨᱮ ᱥᱳᱞᱳ ᱥᱚ?
ᱟᱪᱪᱷᱟ ᱟᱪᱪᱷᱟ ᱢᱟᱱᱮ ᱥᱳᱞᱳ ᱴᱟᱠᱟ ᱢᱤᱱᱤᱴ ᱯᱟᱞᱮᱜ? ᱵᱟ ᱥᱳᱞᱳ ᱴᱟᱠᱟ ᱢᱤᱱᱤᱴ ᱫᱚ ᱵᱟᱝ ᱟᱴᱷᱟᱨᱚ ᱴᱟᱠᱟ ᱢᱤᱱᱤᱴ ᱠᱚ ᱦᱟᱛᱟᱣ
ᱵᱟᱝ ᱜᱚᱝᱠᱮ ᱟᱞᱮᱥᱮᱱ ᱫᱚ ᱢᱤᱜ ᱜᱷᱚᱱᱴᱟ ᱨᱮ ᱥᱳᱞᱳᱥᱚ ᱴᱟᱠ ᱚᱱᱟ ᱢᱤᱱᱤᱴ ᱯᱤ ᱢᱤᱱᱤᱴ ᱛᱤᱱᱤᱴ ᱠᱚᱫᱚ ᱵᱟᱝ ᱪᱟᱞᱟᱜᱼᱟ ᱜᱚᱝᱠᱮ ᱟᱞᱮ ᱥᱮᱱ ᱫᱚ᱾
ᱟᱪᱪᱷᱟ ᱟᱪᱪᱷᱟ ᱦᱳᱭ ᱚᱱᱟ ᱦᱚᱸ ᱠᱟᱛᱷᱟ ᱠᱟᱱ ᱜᱮᱭᱟ ᱡᱟᱦᱟᱸ ᱥᱮᱱ ᱫᱚ ᱜᱷᱚᱱ ᱛᱟ ᱪᱷᱟᱲᱟ ᱵᱟᱝᱠᱚ ᱥᱤᱭ ᱜᱮᱭᱟ ᱛᱚ ᱟᱨ ᱢᱟᱨᱟᱝ ᱢᱟᱨᱟᱝ ᱵᱟᱹᱭᱦᱟᱹᱲ ᱠᱚ ᱛᱟᱦᱮᱱ ᱛᱟᱠᱚ ᱜᱮᱭᱟ᱾ ᱢᱟᱱᱮ ᱢᱤᱜ ᱜᱷᱚᱱᱟ ᱫᱚ ᱦᱩᱭ ᱚᱪᱚᱭ ᱛᱟᱵᱮᱱ ᱜᱮᱭᱟ ᱡᱟᱦᱟᱸ ᱞᱮᱠᱟ ᱠᱟᱛᱮᱫ ᱜᱮ ᱦᱮᱸ ᱵᱟᱝ?
ᱦᱩᱸ
ᱦᱩᱸ ᱛᱟᱦᱞᱮ ᱢᱟᱱᱮ ᱪᱮᱜ ᱠᱚ ᱞᱟ. ᱭᱟ ᱛᱤᱱᱟᱹᱜ ᱜᱟᱱ ᱚᱝᱠᱟ ᱛᱤᱱᱟᱹᱜ ᱜᱷᱚᱱᱴᱟ ᱜᱟᱱ ᱵᱮᱱ ᱥᱤ ᱚᱪᱚ ᱠᱮᱫᱟ ᱠᱷᱮᱛ ᱠᱚ ᱛᱤᱱᱟᱹᱜ ᱜᱟᱱ ᱢᱮᱱᱟᱜ ᱛᱟᱵᱮᱱᱟ?
ᱵᱟᱝᱟ ᱜᱚᱝᱠᱮ ᱟᱞᱤᱧᱟᱜ ᱫᱚ ᱠᱷᱮᱛ ᱠᱷᱮᱛ ᱫᱚ ᱡᱳᱨ ᱢᱮᱱᱟᱜᱼᱟ ᱢᱤᱜ ᱰᱮᱲ ᱜᱷᱚᱱᱴᱟ ᱨᱮ ᱟᱨ ᱪᱮᱜ ᱴᱷᱤᱠ ᱟᱪᱷᱮ᱾
ᱟᱪᱪᱷᱟ ᱟᱪᱪᱷᱟ᱾
ᱟᱫᱚ ᱛᱟᱦᱞᱮ ᱰᱮᱲ ᱜᱷᱟᱴᱟ ᱨᱮ ᱫᱚᱢᱮ ᱞᱟᱭᱤᱱ ᱦᱩᱭᱞᱮᱱᱟ᱾
ᱫᱚᱢᱮ ᱦᱚᱲ ᱠᱚ ᱞᱟᱭᱤᱱ ᱠᱟᱫᱟ ᱥᱮ ᱮᱠᱫᱚᱢ ᱜᱟᱹᱰᱤ ᱜᱚᱝᱠᱮ ᱧᱟᱢᱜᱮ ᱵᱟᱵᱮᱱ ᱧᱟᱢᱫᱟ ᱟᱡ ᱪᱮᱫ ᱛᱮᱵᱮᱱ ᱥᱤᱭᱟ? ᱟᱨ ᱰᱟᱝᱨᱤ ᱠᱟᱰᱟ ᱠᱚᱦᱚᱸ ᱵᱟᱱᱩᱜ ᱠᱚᱣᱟ ᱥᱮ ᱮᱠᱫᱚᱢ ᱦᱚᱨᱚᱼᱵᱚᱨᱚ ᱜᱮᱵᱮᱱ ᱵᱩᱡᱟ᱾
ᱮᱠᱫᱚᱢ ᱮᱠᱫᱚᱢ ᱚᱱᱟᱢᱟ ᱠᱟᱛᱷᱟ ᱠᱟᱱ ᱜᱮ ᱡᱩ ᱫᱤ ᱦᱟᱸ ᱰᱟᱹᱝᱨᱤ ᱠᱟᱰᱟ ᱠᱚᱦᱚᱸ ᱵᱟᱠᱚ ᱛᱟᱦᱮᱱ ᱛᱟᱵᱮᱱᱟ ᱟᱹᱰᱤᱴᱟᱜ ᱜᱮ ᱦᱚᱨᱚᱼᱵᱚᱨᱚ ᱵᱮᱱ ᱵᱩᱡᱷᱟᱹᱣᱟ᱾ ᱪᱮᱫᱟᱜ ᱥᱮ ᱰᱟᱝᱨᱤ ᱠᱟᱰᱟ ᱡᱩᱫᱤ ᱦᱟᱸᱜ ᱵᱟᱠᱚ ᱛᱟᱦᱮᱱᱟ ᱛᱟᱦᱞᱮ ᱠᱷᱟᱱ ᱫᱚ ᱦᱚᱨᱚ ᱵᱚᱨᱚ ᱫᱚ ᱮᱠᱫᱚᱢ ᱵᱩᱡᱷᱟᱹᱜ ᱜᱮᱭᱟ᱾
ᱦᱩᱸ ᱟᱨ ᱜᱚᱝᱠᱮ ᱟᱨ ᱟᱞᱚᱵᱟᱜ-ᱟ᱾
ᱦᱩᱸ
ᱟ ᱜᱚ ᱟ ᱜᱚᱢᱠᱮ ᱪᱤᱠᱟᱹᱭᱮᱜ ᱠᱚᱣᱟ ᱵᱮᱱ ᱩᱱᱠᱩ ᱫᱚᱢᱮ ᱵᱮᱱ ᱨᱟᱜ ᱦᱚᱪᱚᱭᱮᱫ ᱠᱚᱫᱚ?
ᱜᱚᱢᱠᱮ ᱦᱟᱯᱮ ᱱᱚᱛᱮ ᱦᱟᱸᱜ ᱟᱹᱞᱤᱧ ᱦᱸᱟᱜ ᱵᱟᱡᱟᱨ ᱥᱟᱦᱟᱨ ᱨᱮ ᱢᱮᱱᱟᱜ ᱞᱤᱧᱟ ᱛᱚ ᱟᱫᱚ ᱱᱚᱛᱮ ᱦᱟᱸᱜ ᱥᱮᱛᱟ ᱠᱚ ᱡᱟᱹᱥᱛᱤ ᱜᱮ ᱠᱚ ᱢᱮᱱᱟᱜ ᱠᱟᱜ ᱠᱚᱣᱟ ᱟᱫᱚ ᱪᱮᱫ ᱫᱚᱢ ᱪᱤᱠᱟᱹᱭᱟ ᱱᱩᱠᱩ ᱪᱮᱫ ᱠᱚ ᱨᱟᱜᱤ ᱟᱲᱤᱥ ᱢᱮᱱᱟᱜ ᱛᱟᱠᱚᱣᱟ ᱱᱩᱠᱩ ᱢᱟ ᱫᱚᱢᱮ ᱠᱚ ᱛᱟᱯᱟᱢ ᱵᱟᱲᱟᱭ ᱠᱮᱜᱮᱭᱟ ᱫᱤᱱᱟᱹᱢ ᱦᱤᱞᱳᱜ ᱱᱚᱝᱠᱟ ᱜᱮ ᱦᱟᱸᱜ ᱠᱚ ᱨᱟᱜ ᱵᱟᱲᱟᱭᱮᱜ-ᱟ᱾
ᱦᱩᱸ ᱛᱟᱦᱚᱞᱮ ᱛᱟᱦᱚᱞᱮ ᱜᱚᱝᱠᱮ, ᱡᱚᱢᱟᱜ ᱠᱚᱫᱚ ᱵᱮᱱ ᱮᱢᱟ ᱠᱟᱜ ᱠᱚᱣᱟ ᱥᱮ ᱵᱟᱝ ᱩᱱᱠᱩ ᱫᱚ?
ᱡᱚᱢᱟᱜ ᱠᱚᱫᱚ ᱦᱟᱸᱜ ᱟᱞᱤᱧ ᱫᱚ ᱚᱱᱠᱟ ᱫᱚ ᱵᱟᱝᱞᱤᱧ ᱮᱢᱟ ᱦᱟᱠᱚ ᱜᱮᱭᱟ, ᱚᱸᱰᱮ ᱵᱟᱡᱟᱨ ᱠᱚᱨᱮᱱ ᱡᱟᱸᱦᱟ ᱛᱤᱱᱟᱹᱜ ᱦᱚᱲ ᱠᱚ ᱢᱮᱱᱟᱜ ᱠᱚᱜᱮᱭᱟ ᱩᱱᱠᱩ ᱜᱮᱠᱚ ᱮᱢ ᱵᱟᱲᱟ ᱟᱠᱚ ᱜᱮᱭᱟ ᱡᱟᱦᱟᱸ ᱛᱤᱱᱟᱹᱜ ᱥᱟᱨᱮᱡ ᱵᱟᱲᱟ ᱠᱚᱜᱼᱟ᱾ ᱚᱱᱟ ᱠᱚᱸᱦᱚ ᱚᱱᱟ ᱠᱚ ᱠᱚ ᱮᱢ ᱵᱟᱲᱟ ᱟᱠᱚ ᱜᱮᱭᱟ ᱨᱩᱴᱤ ᱠᱚ ᱠᱤᱢᱵᱟ ᱫᱟᱠᱟ ᱠᱚ ᱡᱟᱸᱦᱟ ᱛᱤᱱᱟᱹᱜ ᱥᱟᱨᱮᱡ ᱵᱟᱲᱟ ᱠᱚᱜᱼᱟ ᱚᱱᱟ ᱠᱚᱜᱮ ᱮᱻ ᱮᱢ ᱵᱟᱲᱟ ᱟᱠᱚ ᱜᱮᱭᱟ ᱠᱚ᱾ ᱠᱤᱱᱛᱩ ᱱᱩᱠᱩ ᱥᱮᱛᱟ ᱫᱚ ᱦᱟᱸᱜ ᱱᱚᱝᱠᱟᱱ ᱥᱮᱛᱟ ᱠᱟᱱᱟ ᱠᱚ, ᱡᱟᱦᱟᱸᱭ ᱜᱮ ᱡᱩᱫᱤ ᱵᱟᱝ ᱠᱚ ᱩᱨᱩᱢ ᱵᱮᱱᱟ ᱥᱮ ᱜᱩᱲᱫᱷᱟᱹᱣ ᱮᱱᱟ ᱠᱚ ᱚᱱᱠᱟ ᱧᱤᱫᱟ. ᱵᱮᱲᱟ ᱠᱚ ᱡᱩᱫᱤ ᱵᱮᱱ ᱪᱟᱞᱟᱜ ᱜᱮᱭᱟ᱾ ᱡᱩᱫᱤ ᱵᱟᱵᱮᱱ ᱨᱚᱲ ᱵᱟᱲᱟᱭ ᱜᱮᱭᱟ ᱥᱟᱡᱼᱥᱩᱡ ᱵᱮᱱ ᱯᱟᱨᱚᱢ ᱪᱟᱞᱟᱜᱼᱟ, ᱢᱮᱱᱠᱷᱟᱱ ᱠᱩ ᱜᱷᱩ ᱜᱩᱲᱫᱷᱟᱹᱝ ᱜᱭᱲᱫᱷᱟ ᱠᱷᱟᱴᱱᱤ ᱵᱟᱲᱟᱭ ᱜᱮᱭᱟ ᱠᱚ᱾ ᱩᱱᱠᱩ ᱥᱮᱛᱟᱻ ᱴᱷᱮᱱ ᱫᱚ ᱠᱟᱴᱤᱡ ᱟᱥᱛᱮ ᱟᱥᱛᱮ ᱧᱚᱜ ᱡᱩᱫᱤ ᱵᱤᱱ ᱯᱟᱨᱚᱢᱚᱜ-ᱟ ᱛᱟᱦᱚᱞᱮ ᱵᱟᱝᱠᱚ ᱪᱤᱠᱟᱹ ᱵᱤᱱᱟ᱾ ᱟᱨ ᱡᱩᱫᱤ ᱠᱷᱟᱱ ᱤᱥᱯᱤᱰ ᱵᱮᱱ ᱪᱟᱞᱟᱜᱼᱟ ᱜᱩᱲᱫᱟᱹᱣ ᱵᱮᱱᱟ ᱠᱚ ᱟᱹᱰᱤ ᱜᱟᱱ ᱥᱮᱛᱟ ᱱᱚᱰᱮ ᱫᱚ ᱢᱮᱱᱟᱜ ᱠᱚᱣᱟ ᱥᱮ᱾
ᱦᱢ ᱟᱪᱪᱷᱟ᱾
ᱟᱨ ᱧᱤᱫᱟᱹ ᱵᱮᱲᱟ ᱫᱚ ᱦᱟᱸᱜ ᱚᱱᱠᱟ ᱦᱟᱸᱜ ᱪᱮᱫ ᱠᱚ ᱞᱮᱭᱟ ᱧᱤᱫᱟᱹ ᱵᱮᱲᱟ ᱫᱚ ᱚᱱᱠᱟ ᱫᱚ ᱥᱮ ᱛᱟ ᱫᱚ ᱵᱟᱝᱠᱚ ᱛᱟᱦᱮᱱ ᱜᱮᱭᱟ ᱛᱟᱦᱮᱱ ᱫᱚ ᱟᱫᱚ ᱠᱤᱪᱷᱩ ᱫᱤᱱ ᱠᱷᱚᱱᱟᱜ ᱦᱟᱸᱜ ᱢᱮᱱᱟᱜ ᱠᱟᱜ ᱠᱚᱣᱟ ᱱᱚᱸᱰᱮ ᱢᱤᱫᱴᱤᱡ ᱥᱮᱛᱟ ᱵᱟᱨᱭᱟ ᱠᱚ ᱜᱚᱡ ᱵᱟᱲᱟ ᱠᱮᱫ ᱠᱤᱱᱟᱹ ᱛᱚ ᱢᱟᱱᱮ ᱪᱮᱫ ᱠᱚ ᱞᱮᱭᱟ ᱚᱱᱠᱟ ᱦᱟᱭᱵᱟ ᱫᱤᱱᱟᱹᱢ ᱦᱤᱞᱳᱜ ᱪᱟᱞᱟᱜ ᱜᱮᱭᱟᱭ ᱛᱚ᱾ ᱢᱮᱱ ᱨᱟᱥᱛᱟ ᱠᱟᱱᱟ ᱥᱮ᱾ ᱢᱮᱱ ᱨᱟᱥᱛᱟ ᱫᱷᱟᱨᱮ ᱨᱮ ᱚᱱᱠᱟ ᱥᱮᱛᱟ ᱠᱚ ᱠᱚ ᱜᱚᱡ ᱵᱟᱲᱟ ᱠᱮᱫ ᱠᱚᱣᱟ ᱛᱚ, ᱚᱱᱟ ᱤᱫᱤᱠᱟᱛᱮ ᱚᱱᱟ ᱤᱭᱟᱹᱛᱮ ᱯᱟᱪᱮᱫ ᱱᱩᱠᱩ ᱫᱚ ᱢᱮᱱᱟᱜ ᱟᱠᱟᱫ ᱠᱚᱣᱟ᱾ ᱛᱚ ᱟᱞᱤᱧ ᱦᱚᱸ ᱵᱟᱞᱤᱧ ᱞᱟᱹᱭ ᱫᱟᱲᱮᱭᱟᱜ ᱠᱟᱱᱟ᱾ ᱦᱚᱞᱟ ᱢᱟᱫᱷᱮᱨ ᱠᱷᱚᱱ ᱟᱫᱚ ᱟᱨᱦᱚ ᱡᱟᱹᱥᱛᱤ ᱠᱚ ᱦᱮᱡ ᱟᱠᱟᱱᱟ ᱱᱚᱛᱮ ᱫᱚ᱾ ᱦᱢᱻ ᱢᱟᱱᱮ ᱱᱚᱸᱰᱮ ᱜᱮᱠᱚ ᱛᱟᱦᱮᱱ ᱠᱟᱱᱟ, ᱞᱟᱦᱟ ᱫᱚ ᱦᱟᱱᱛᱮ ᱟᱫᱚ ᱵᱟᱝᱠᱚ ᱪᱟᱞᱟᱣ ᱫᱟᱲᱮᱭᱟᱜ ᱠᱟᱱᱟ᱾
ᱦᱢᱻ ᱛᱟᱦᱚᱞᱮ ᱜᱚᱝᱠᱮ ᱟᱯᱮ ᱫᱚ ᱛᱟᱦᱞᱮ ᱫᱚᱢᱮ ᱪᱟᱬ ᱪᱟᱬ ᱠᱚ ᱦᱤᱨᱤ ᱯᱮ ᱜᱮᱭᱟ ᱚᱲᱟᱜ ᱥᱮ ᱜᱚᱝᱠᱮ᱾
ᱮᱠᱫᱚᱢ ᱮᱠᱫᱚᱢ᱾ ᱟᱨ ᱱᱤᱛᱳᱜ ᱫᱚ ᱦᱟᱸᱜ ᱟᱞᱮᱚ ᱫᱚ ᱪᱟᱥᱵᱟᱥ ᱠᱚᱫᱚᱞᱮ ᱯᱩᱨᱟᱹᱣ ᱵᱟᱲᱟ ᱠᱟᱫᱟ ᱛᱚ, ᱟᱫᱚ ᱚᱱᱟ ᱠᱷᱟᱛᱤᱨ ᱛᱮ ᱱᱤᱛᱚᱜ ᱫᱚ ᱟᱨᱟᱢ ᱵᱟᱲᱟ ᱠᱟᱫᱟᱞᱮ ᱦᱟᱸᱜ ᱱᱚᱝᱠᱟ, ᱟᱨ ᱦᱚᱲ ᱠᱚᱣᱟᱜ ᱦᱚᱸ ᱠᱟᱢᱤ ᱠᱚ ᱫᱚ ᱢᱮᱱᱟᱜ ᱜᱮᱭᱟ ᱞᱟᱹᱭ ᱫᱚ ᱠᱚ ᱞᱟᱹᱭ ᱵᱟᱲᱟᱭᱮᱫ ᱜᱮᱭᱟ, ᱟᱫᱚ ᱦᱟᱞᱮ ᱦᱟᱞᱮ ᱜᱮ ᱟᱯᱱᱟᱨ ᱠᱚᱣᱟᱜ ᱪᱟᱵᱟ ᱵᱟᱲᱟ ᱦᱩᱭᱱᱟ ᱟᱫᱚ, ᱚᱱᱟ ᱞᱮᱠᱟ ᱛᱮ ᱦᱚᱲᱟᱜ ᱦᱚᱸ ᱠᱟᱹᱢᱤ ᱠᱚᱦᱚᱸ ᱵᱟᱝ ᱪᱟᱞᱟᱜᱣ ᱦᱳᱭᱳᱜ ᱠᱟᱱᱟ᱾ ᱞᱟᱸᱜᱟ ᱦᱚᱸ ᱵᱩᱡᱷᱟᱹᱜ ᱠᱟᱱᱟ᱾ ᱰᱟᱬᱟ ᱠᱚ ᱫᱚᱢᱮ ᱦᱟᱹᱥᱩ ᱠᱟᱱᱟ ᱫᱚᱢᱮ ᱟᱲᱮ ᱚᱞᱟᱜ ᱦᱩᱭ ᱠᱟᱱᱟ ᱥᱮ᱾ ᱟᱫᱚ ᱚᱱᱟ ᱠᱷᱟᱹᱛᱤᱨ ᱛᱮ ᱵᱟᱝ ᱪᱟᱞᱟᱣ ᱵᱟᱲᱟ ᱦᱩᱭᱩᱜ ᱠᱟᱱᱟ ᱦᱚᱲ ᱠᱚᱴᱷᱮᱱ ᱠᱟᱢᱤ ᱠᱚᱦᱚᱸ᱾ ᱦᱚᱲ ᱠᱚᱴᱷᱮᱱ ᱠᱟᱢᱤ ᱞᱮᱠᱷᱟᱱ ᱫᱚ, ᱟᱨ ᱱᱤᱡᱮᱨᱟᱜ ᱠᱟᱢᱤ ᱠᱷᱟᱱ ᱫᱚ ᱡᱚᱠᱷᱚᱱ ᱢᱚᱱ ᱛᱚᱠᱷᱚᱱ ᱵᱮᱱ ᱡᱤᱨᱟᱹᱣ ᱫᱟᱲᱮᱭᱟᱜᱼᱟ, ᱢᱮᱱᱠᱷᱟᱱ ᱦᱚᱲᱟᱜ ᱠᱟᱢᱤ ᱨᱮᱫᱚ ᱚᱱᱠᱟ ᱤᱪᱪᱷᱟᱹ ᱢᱚᱛᱚ ᱫᱚ ᱵᱟᱵᱮᱱ ᱠᱚᱨᱟᱣ ᱫᱟᱲᱮᱭᱟᱜᱼᱟ ᱥᱮ
ᱵᱟᱝᱟ ᱜᱚᱝᱠᱮ ᱚᱸᱰᱮ ᱫᱚ ᱢᱤᱫᱴᱟᱝ ᱢᱤᱫ ᱨᱚᱠᱚᱢ ᱵᱮᱱ ᱞᱟᱹᱭᱟ ᱾ ᱢᱤᱫ ᱨᱚᱠᱚᱢ ᱠᱚᱨᱟᱣ ᱞᱟᱜᱟᱣ ᱟᱥᱮ ᱾
ᱮᱠᱫᱚᱢ ᱮᱠᱫᱚᱢ ᱚᱱᱟ ᱞᱮᱠᱟᱛᱮ ᱦᱟᱸᱜ ᱵᱟᱝ ᱠᱟᱹᱢᱤ ᱵᱟᱲᱟ ᱦᱩᱭᱩᱜ ᱜᱮᱭᱟ ᱚᱱᱟ ᱯᱚᱨᱮ ᱫᱚ
ᱦᱳᱭ ᱦᱳᱭ ᱦᱳᱭ ᱚᱱᱟ ᱦᱚᱸ ᱴᱷᱤᱠ ᱫᱚ ᱵᱟᱝ ᱞᱟᱹᱭ ᱠᱟᱫᱟ ᱫᱚ
ᱛᱟᱦᱚᱞᱮ ᱟᱵᱮᱱ ᱫᱚ ᱜᱚᱝᱠᱮ ᱚᱱᱠᱟ ᱦᱚᱲ ᱠᱚᱣᱟᱜ ᱠᱟᱹᱢᱤ ᱠᱚᱫᱚ ᱵᱮᱱ ᱪᱟᱞᱟᱣ ᱵᱟᱲᱟᱭ ᱜᱮᱭᱟ ᱥᱮ ᱵᱟᱝᱜᱮ?
ᱦᱮ ᱜᱚᱝᱠᱮ ᱪᱟᱞᱟᱣ ᱵᱟᱲᱟ ᱦᱩᱭ ᱟᱠᱟᱱᱟ ᱵᱟᱝ ᱫᱚ ᱵᱟᱝ ᱟᱫᱚ ᱱᱤᱛᱚᱜ ᱫᱚ ᱱᱤᱡᱮᱨᱟᱜ ᱠᱟᱹᱴᱤᱡ ᱠᱟᱹᱢᱤ ᱵᱟᱲᱟ ᱦᱩᱭᱩᱜ ᱠᱟᱱᱛᱮ ᱟᱫᱚ ᱛᱟᱦᱚᱞᱮ ᱵᱟᱝ ᱪᱟᱞᱟᱣ ᱦᱩᱭ ᱟᱠᱟᱱᱟ ᱾
ᱦᱳᱭ ᱚᱱᱟ ᱢᱟ ᱞᱟᱹᱠᱛᱤ ᱠᱟᱱ ᱜᱮ ᱱᱤᱡᱮᱨᱟᱜ ᱠᱟᱹᱢᱤ ᱵᱟᱝᱠᱷᱟᱱ ᱫᱚᱦᱟᱜ ᱦᱚᱲᱟᱜ ᱠᱟᱹᱢᱤ ᱫᱚ ᱪᱤᱠᱟᱹᱛᱮᱢ ᱪᱟᱞᱟᱜᱼᱟ
ᱦᱮᱸ ᱦᱮᱸ ᱚᱱᱟ ᱦᱚᱸ ᱠᱟᱱ ᱜᱮᱭᱟ ᱥᱮ
ᱠᱚ ᱞᱟᱹᱭᱟ ᱡᱮ ᱱᱤᱡᱮᱨᱟᱜ ᱠᱟᱹᱢᱤ ᱞᱟᱦᱟ ᱠᱚᱢᱯᱮᱞᱮᱢ ᱛᱟ ᱯᱚᱨᱮ ᱡᱩᱫᱤ ᱥᱚᱢᱚᱭ ᱠᱚᱥᱮ ᱚᱠᱛᱚ ᱠᱚᱵᱮᱱ ᱧᱟᱢᱟ ᱛᱟᱦᱚᱞᱮ ᱠᱷᱟᱱ ᱪᱟᱞᱟᱜ ᱟᱵᱮᱱ ᱟ ᱚᱱᱟᱫᱚ ᱟᱵᱮᱱᱟᱜ ᱠᱩᱥᱤ ᱡᱩᱫᱤ ᱪᱟᱞᱟᱜ ᱥᱟᱱᱟᱭᱮᱫ ᱵᱮᱱᱟ ᱪᱟᱞᱟᱜ ᱟᱵᱮᱱ ᱟᱨ ᱵᱟᱝ ᱪᱟᱞᱟᱜ ᱥᱟᱱᱟᱭ ᱢᱮᱱᱠᱷᱟᱱ ᱟᱞ ᱵᱮᱧ ᱪᱞᱟᱜᱟ ᱪᱮᱫ ᱟᱫᱚ ᱪᱤᱠᱟ. ᱭᱟ᱾
ᱦᱳᱸ ᱦᱳᱸ ᱦᱳᱸ
ᱚᱱᱟ ᱫᱚ ᱱᱤᱡᱮ ᱴᱷᱮᱱ ᱜᱮ ᱰᱤᱯᱮᱱᱰ ᱟᱭ ᱱᱤᱡᱮ ᱡᱩᱫᱤ ᱪᱟᱞᱟᱜᱼᱟ ᱛᱟᱦᱚᱞᱮ ᱠᱷᱟᱱ ᱫᱚᱢ ᱪᱟᱞᱟᱜ ᱜᱮᱭᱟ ᱱᱤᱡᱮ ᱡᱩᱫᱤ ᱵᱟᱢ ᱪᱟᱞᱟᱜᱼᱟ ᱛᱟᱦᱚᱞᱮ ᱵᱟᱢ ᱪᱟᱞᱟᱜ ᱜᱮᱭᱟ ᱾ ᱚᱱᱟ ᱫᱚ ᱚᱠᱚᱭ ᱦᱚᱸ ᱡᱳᱨ ᱡᱚᱵᱚᱥᱴᱤ ᱫᱚ ᱦᱜ, ᱵᱟᱭ ᱢᱮᱛᱟ ᱦᱟᱵᱮᱱᱟ ᱡᱮ ᱪᱟᱞᱟᱜ ᱵᱮᱱ ᱥᱮ ᱟᱞᱚᱵᱮᱱ ᱪᱟᱞᱟᱜᱼᱟ ᱢᱮᱱ ᱛᱮ ᱫᱚ
ᱦᱳ
ᱦᱩᱸ
ᱦᱳ ᱢᱱᱮᱨ ᱢᱚᱛᱚ
ᱛᱟᱦᱚᱞᱮ ᱜᱚᱝᱠᱮ ᱫᱟᱠᱟ ᱠᱚᱫᱚ ᱦᱟᱸᱜ ᱛᱤᱨᱮᱵᱮᱱ ᱡᱚᱢ ᱵᱟᱲᱟᱭᱟ ᱧᱤ ᱧᱤᱫᱟᱹ ᱦᱚᱸ ᱟᱹᱰᱤ ᱜᱟᱱᱮ ᱧᱤᱫᱟᱹᱭᱮᱱᱟ ᱦᱮᱸ ᱵᱟᱝ
ᱫᱟᱠᱟ ᱫᱚ ᱡᱚᱢᱜᱮ ᱦᱩᱭᱩᱜᱼᱟ ᱜᱚᱝᱠᱮ ᱦᱟᱯᱮ ᱠᱟᱹᱴᱤᱡ ᱡᱤᱨᱟᱹᱣ ᱵᱟᱲᱟ ᱦᱩᱭᱩᱜ ᱠᱟᱱᱟ ᱛᱚ᱾
ᱦᱳᱭ ᱟᱨ ᱚᱱᱟ ᱢᱟ ᱠᱟᱹᱢᱤ ᱞᱟᱸᱜᱟ ᱠᱟᱛᱮᱜ ᱢᱟ ᱩᱱᱟᱹᱜ ᱟᱞ ᱥᱚᱸᱜᱮ ᱥᱚᱸᱜᱮ ᱡᱚᱢ ᱦᱚᱸ ᱵᱟᱝ ᱵᱷᱟᱜᱤᱭᱟ ᱠᱟᱹᱴᱤᱡ ᱨᱮᱥᱴ ᱦᱟᱛᱟᱣ ᱛᱟ ᱞᱮᱠᱷᱟᱱ ᱫᱚ ᱟᱹᱰᱤ ᱴᱟᱜ ᱜᱮ ᱱᱟᱯᱟᱭᱚᱜᱼᱟ ᱪᱮᱫᱟᱜ ᱥᱮ ᱠᱟᱹᱢᱤ ᱞᱟᱸᱜᱟ ᱠᱟᱛᱮ ᱦᱮᱡ ᱪᱷᱚᱴ ᱫᱟᱠᱟ ᱟᱠᱟᱠᱟᱵ ᱥᱟᱠᱟᱵ ᱵᱤᱱ ᱡᱚᱢᱟ ᱚᱱᱠᱟ ᱦᱚ ᱵᱷᱟᱞᱤ ᱵᱟᱝ ᱵᱩᱡᱷᱟᱜ ᱟ ᱟᱨ ᱡᱩᱫᱤ ᱱᱚᱝᱠᱟ ᱟᱹᱨᱩᱵ ᱯᱷᱟᱨᱪᱟ ᱵᱟᱲᱟ ᱠᱟᱛᱮ ᱛᱩᱯᱩ ᱯᱷᱟᱨᱪᱟ ᱵᱟᱲᱟ ᱠᱟᱛᱮ ᱠᱟᱹᱴᱤᱡ ᱨᱮᱥᱴ ᱵᱟᱲᱟ ᱠᱟᱛᱮ ᱫᱟᱠᱟ ᱵᱮᱱ ᱡᱚᱢ ᱞᱮᱠᱷᱟᱱ ᱫᱚ ᱟᱹᱰᱤᱴᱟᱜ ᱱᱟᱯᱟᱭᱚᱜᱼᱟ ᱦᱮᱸ ᱵᱟᱝ?
ᱦᱳᱸ ᱦᱳᱸ
ᱢᱟᱱᱮ ᱦᱚᱲᱢᱚ ᱡᱤᱣᱤ ᱨᱮ ᱠᱟᱹᱴᱤᱡ ᱥᱟᱱᱛᱤ ᱧᱚᱜ ᱮ ᱵᱩᱡᱷᱟᱹᱣᱟ ᱥᱟᱱᱛᱤ ᱧᱚᱜ ᱛᱮᱵᱮᱱ ᱡᱚᱢᱟ ᱩᱱᱟᱹᱜ ᱮᱴᱠᱮᱴᱮ ᱮᱴᱠᱮᱴᱚᱬᱮ ᱵᱟᱝ ᱦᱩᱭᱩᱜ ᱛᱟᱵᱮᱱᱟ ᱦᱟ ᱡᱚᱢ ᱠᱟᱛᱮ ᱛᱮ ᱟᱨᱟᱢ ᱥᱮᱵᱮᱱ ᱡᱟᱹᱯᱤᱫᱟ ᱟᱨᱚ ᱚᱱᱠᱟ ᱜᱟᱯᱟ ᱥᱮᱛᱟᱜ ᱨᱮ ᱟᱨᱚ ᱠᱟᱹᱢᱤ ᱠᱚ ᱢᱮᱱᱟᱜ ᱛᱟᱵᱮᱱᱟ ᱥᱮ ᱪᱮᱫ ᱞᱮᱠᱟ?
ᱦᱮᱸ ᱜᱚᱝᱠᱮ ᱜᱟᱯᱟ ᱥᱮᱩᱛᱟᱹᱜ ᱨᱮ ᱟᱨᱚ ᱦᱚ ᱠᱟᱹᱢᱤ ᱠᱚ ᱢᱮᱱᱟᱜ ᱜᱮᱭᱟ ᱟᱫᱚ ᱠᱟᱹᱢᱤ ᱠᱚᱫᱚ ᱟᱨᱚ ᱢᱮᱱᱟᱜ ᱜᱮ
ᱠᱟᱹᱢᱤ ᱢᱟ ᱢᱟᱱᱮ ᱪᱮᱫ ᱤᱧ ᱞᱟᱹᱭᱟ ᱟ ᱡᱚᱠᱷᱚᱱ ᱜᱮ ᱨᱚᱦᱚᱭ ᱵᱟᱲᱟ ᱦᱤᱭᱩᱜᱼᱟ ᱛᱚᱠᱷᱚᱱ ᱫᱚ ᱡᱚᱛᱚ ᱦᱚᱲᱟᱜ ᱜᱮ ᱠᱟᱹᱢᱤ ᱠᱚᱫᱚ ᱡᱟᱹᱥᱛᱤ ᱜᱮ ᱛᱟᱦᱮᱱᱟ ᱟᱫᱚ ᱢᱮᱱᱠᱷᱟᱱ ᱱᱤᱛᱚᱜ ᱜᱮ ᱠᱟᱹᱴᱤᱡ ᱧᱤᱛᱚᱜ ᱜᱮ ᱠᱟᱹᱴᱤᱡ ᱠᱷᱟᱴᱟᱜ ᱦᱩᱭᱩᱜᱼᱟ ᱛᱟᱯᱚᱨᱮ ᱠᱷᱟᱱ ᱜᱮ ᱦᱟᱸᱜ ᱚᱝᱠᱟ ᱫᱚ ᱵᱟᱝ ᱠᱷᱟᱴᱟᱜ ᱦᱩᱭᱩᱜᱼᱟ ᱯᱚᱨᱮ ᱛᱮᱫᱚ ᱦᱮᱲᱮ ᱦᱮᱲᱦᱮᱫ ᱥᱚᱢᱚᱭ ᱠᱟᱹᱴᱤᱡ ᱠᱷᱟᱴᱟᱜ ᱦᱩᱭᱩᱜᱼᱟ ᱟᱨ ᱱᱚᱜᱼᱚᱭ ᱤᱨ ᱤᱨ ᱛᱚ ᱦᱟᱸᱜ ᱪᱮᱜ ᱛᱮᱯᱮ ᱤᱨ ᱜᱮᱭᱟ ᱜᱚᱝᱠᱮ ᱢᱮᱥᱤᱱ ᱠᱚᱛᱮ ᱜᱮ ᱥᱮ ᱱᱚᱝᱠᱟ ᱮ ᱦᱚᱲ ᱠᱟᱛᱮᱜ ᱜᱮ ᱦᱟᱸᱜ ᱯᱮ ᱤᱨ ᱜᱮᱭᱟ?
ᱦᱚ ᱠᱟᱛᱮ ᱵᱟᱠᱷᱟᱱ ᱤᱭᱟᱹ ᱠᱟᱛᱮ
ᱟᱪᱪᱷᱟ ᱟᱪᱪᱷᱟ ᱟᱪᱪᱷᱟ ᱟᱞᱮᱥᱮᱱ ᱫᱚ ᱦᱟᱸᱜ ᱱᱚᱝ ᱠᱟ ᱡᱮ ᱡᱟᱦᱟᱭ ᱠᱚᱨᱮᱱ ᱰᱟᱝᱨᱤ ᱠᱚ ᱢᱮᱱᱟᱜ ᱠᱚ ᱛᱟᱞᱮᱭᱟ ᱟᱫᱚ ᱩᱝᱠᱩ ᱠᱚᱫᱚ ᱦᱟᱸᱜ ᱠᱤᱪᱷᱩ ᱜᱟᱱ ᱫᱚ ᱢᱟᱱᱮ ᱢᱮᱥᱤᱱ ᱛᱮᱞᱮ ᱤᱨ ᱜᱮᱭᱟ ᱟᱨ ᱠᱤᱪᱷᱩ ᱜᱟᱱ ᱫᱚ ᱦᱟᱸᱜ ᱱᱚᱝᱠᱟ ᱤᱨ ᱦᱚᱪᱚᱭ ᱜᱮᱭᱟᱞᱮ ᱜᱟᱹᱲᱤ ᱠᱚᱛᱮ ᱱᱤᱛᱚᱜ ᱫᱚ ᱜᱮᱫ ᱜᱟᱹᱲᱤ ᱠᱚᱦᱚᱸ ᱫᱚᱢᱮ ᱜᱟᱱ ᱦᱮᱡ ᱠᱟᱱᱟ ᱛᱚ ᱦᱩᱯᱟᱨ ᱠᱚ ᱢᱟᱱᱮ ᱤᱨᱥ ᱥᱟᱢᱴᱟᱣ ᱠᱟᱛᱮᱫ ᱡᱟᱦᱟᱸ ᱨᱮ ᱢᱤᱫᱴᱷᱮᱱ ᱯᱩᱸᱡᱤ ᱵᱟᱲᱟ ᱠᱟᱛᱮᱫ ᱟᱨ ᱠᱤᱪᱷᱩ ᱜᱟᱱ ᱫᱚ ᱦᱟᱸᱜ ᱢᱟᱱᱮ ᱵᱤᱱᱟᱹ ᱤᱨ ᱛᱮᱜᱮ ᱤᱨ ᱠᱮ ᱤᱨ ᱦᱚᱸ ᱤᱨ ᱠᱟ ᱛᱟᱵᱮᱱᱟ ᱤᱨ ᱥᱟᱶᱛᱮ ᱦᱩᱲᱩ ᱦᱳᱲᱩ ᱛᱮᱜᱼᱨ ᱮᱢᱟᱵᱮᱱᱟ ᱵᱩᱥᱩᱵ ᱠᱚᱫᱚ ᱦᱟᱸᱜ ᱵᱟᱵᱮᱱ ᱧᱟᱢᱟ᱾
ᱦᱩᱸ ᱚᱱᱟ ᱦᱚᱸ ᱴᱷᱤᱠ ᱜᱮᱵᱮᱱ ᱞᱟᱹᱭ ᱠᱟᱫᱟ᱾
ᱦᱳᱭ ᱚᱱᱟ ᱞᱮᱠᱟᱛᱮ ᱧᱮᱞᱚᱜᱼᱟ ᱡᱮ ᱦᱩᱲᱩ ᱠᱚᱫᱚ ᱵᱟᱝ ᱦᱩᱭᱩᱜᱼᱟ ᱚᱱᱟ ᱛᱮᱫᱚ᱾
ᱢᱟᱱᱮ ᱟᱹᱰᱤ ᱜᱟᱱ ᱵᱩᱡᱩᱨ ᱵᱟᱲᱟᱜᱼᱟ ᱞᱟᱹᱭᱟᱠᱚ ᱟᱞᱮ ᱛᱮᱫᱚ ᱦᱟᱸᱜ ᱚᱱᱟ ᱛᱮᱫᱚ ᱜᱟᱲᱤ ᱛᱮᱫᱚ ᱵᱟᱝᱞᱮ ᱤᱨ ᱚᱪᱚᱣ ᱠᱟᱫᱟ ᱟᱞᱮ ᱫᱚ ᱦᱩᱯᱟᱨ ᱛᱮᱜᱮ ᱦᱟᱸᱜ ᱞᱮ ᱤᱨ ᱚᱪᱚᱣ ᱠᱟᱫᱟ ᱢᱟᱱᱮ ᱫᱟᱞᱮ ᱦᱚᱸ ᱪᱚᱣ ᱠᱟᱫᱟ ᱟᱨ ᱦᱟᱱᱟ ᱫᱚᱠᱚ ᱞᱟᱹᱭᱟ ᱫᱚᱢᱮ ᱜᱟᱱ ᱦᱩᱲᱩ ᱠᱚ ᱠᱟᱹᱴᱤᱡ ᱵᱩᱡᱩᱨ ᱵᱟᱲᱟᱜᱼᱟ ᱥᱮ ᱪᱤᱠᱟᱹᱜᱼᱟ ᱟᱫᱚ ᱚᱱᱟ ᱠᱷᱟᱹᱛᱤᱨ ᱛᱮᱦᱟᱸᱜ ᱚᱱᱟ ᱫᱚ ᱵᱟᱝᱞᱮ ᱤᱨ ᱚᱪᱚᱣ ᱠᱟᱫᱟ ᱟᱫᱚ ᱱᱤᱭᱟᱹ ᱵᱟᱨ ᱫᱚ ᱢᱚᱱᱮ ᱦᱩᱭᱩᱜ ᱠᱟᱱᱟ ᱤᱨ ᱚᱪᱚ ᱵᱤᱰᱟᱹᱣ ᱦᱩᱭᱩᱜᱼᱟ ᱥᱮ ᱛᱤᱱᱟᱹᱜ ᱜᱟᱱ ᱦᱩᱲᱩ ᱦᱩᱭᱩᱜᱼᱟ ᱱᱚ-ᱱᱚᱣᱟ ᱴᱟᱜ ᱠᱷᱮᱛ ᱨᱮ᱾ ᱢᱤᱫ ᱫᱷᱟᱣ ᱜᱟᱱ ᱦᱚᱲᱟᱜ ᱠᱟᱛᱷᱟ ᱛᱮᱫᱚ ᱪᱮᱜ ᱵᱮᱤᱱ ᱯᱟᱹᱛᱭᱟᱹᱜᱼᱟ ᱱᱤᱡᱮ ᱜᱟᱛᱮ ᱴᱨᱟᱭ ᱠᱟᱛᱮ ᱧᱮᱞ ᱞᱮᱠᱷᱟᱱ ᱫᱚ ᱟᱹᱰᱤ ᱴᱟ ᱜᱮ ᱱᱟᱯᱟᱭᱚᱜᱼᱟ ᱦᱮᱸ ᱥᱮ ᱵᱟᱝ?
ᱦᱚᱸ ᱦᱚᱸ ᱦᱚᱸ
ᱢᱟᱱᱮ ᱦᱚᱲᱟᱜ ᱠᱟᱛᱷᱟ ᱫᱟ ᱪᱮᱜ ᱵᱮᱱ ᱯᱮᱛᱭᱟᱹᱜ ᱮᱠᱫᱚᱢ ᱮᱫᱚᱢ ᱢᱟᱱᱮ ᱚᱱᱟ ᱠᱷᱟᱹᱛᱤᱨ ᱜᱮᱠᱚ ᱞᱟᱹᱭᱟ ᱡᱮ ᱦᱚᱲᱟᱜ ᱠᱟᱛᱷᱟ ᱛᱮᱫᱚ ᱟᱞᱚᱢ ᱪᱟᱞᱟᱜᱼᱟ᱾ ᱮᱸ ᱟᱢ ᱞᱟᱦᱟ ᱠᱚᱨᱟᱣ ᱠᱟᱛᱮ ᱧᱮᱞ ᱞᱮᱢ ᱴᱷᱤᱠᱟ ᱥᱮ ᱵᱟᱝ ᱴᱷᱤᱠᱟ᱾ ᱦᱮᱸ ᱞᱛᱟᱯᱚᱨᱮ ᱞᱟᱹᱭᱟ ᱦᱚᱲᱟᱜ ᱠᱟᱛᱷᱟ ᱛᱮᱫᱚ ᱚᱱᱟᱛᱮ ᱜᱮᱛᱚ ᱵᱟᱝᱠᱚ ᱪᱟᱞᱟᱜ ᱜᱮᱭᱟ ᱵᱮᱥᱤᱨ ᱵᱷᱟᱜᱽ ᱫᱚ᱾
ᱦᱚᱸ ᱦᱚᱸ
ᱦᱩᱸ
ᱠᱟᱹᱢᱤ ᱠᱟᱡᱽ ᱠᱚᱦᱚᱸ ᱛᱚ ᱱᱤᱛᱚᱜ ᱚᱝᱠᱟ ᱦᱟᱸ ᱵᱟᱹᱱᱩᱜ ᱟᱠᱟᱫᱟ᱾ ᱟᱯᱱᱟᱨ ᱦᱚᱲᱟᱜ ᱫᱚ ᱱᱤᱛᱚᱜ ᱫᱚ ᱦᱟᱸᱜ ᱨᱚᱦᱚᱭ ᱵᱟᱲᱟ ᱠᱚᱫᱚ ᱡᱚᱛᱚ ᱦᱚᱲ ᱠᱚᱢ ᱞᱮᱴ ᱟᱠᱟᱱᱟ ᱛᱚ, ᱟᱫᱚ ᱚᱲᱟᱜ ᱨᱮᱜᱮ ᱛᱟᱦᱮᱱ ᱦᱩᱭᱩᱜ ᱠᱟᱱᱟ ᱦᱟᱸᱜ ᱱᱤᱛᱚᱜ ᱫᱚ᱾
ᱟᱫᱚ ᱪᱟᱥᱵᱟᱥ ᱢᱟ ᱢᱮᱱᱟᱜ ᱜᱮᱭᱟ ᱚᱱᱟ ᱠᱚᱢᱟ ᱮᱸ ᱞᱟᱜᱟᱛᱟᱲ ᱜᱮ ᱪᱟᱞᱟᱜ ᱜᱮᱭᱟ ᱟᱹᱭᱨᱤ ᱪᱟᱵᱟᱜ ᱵᱷᱳᱨ ᱫᱚ ᱦᱟᱸᱜ ᱠᱟᱹᱴᱤᱡ ᱠᱚᱥᱴᱚ ᱢᱟ ᱦᱩᱭᱩᱜ ᱜᱮ᱾
ᱦᱮᱸ ᱛᱟᱦᱞᱮ ᱜᱚᱝ ᱛᱟᱦᱞᱮ ᱜᱚᱝᱠᱮ ᱛᱟᱦᱞᱮ ᱦᱮᱸ ᱤᱭᱟᱹ ᱟᱵᱮᱱ ᱴᱷᱮᱜ ᱢᱤᱜᱴᱮᱜ ᱠᱩᱠᱞᱤ ᱛᱟᱦᱮᱱ ᱠᱟᱱᱟ ᱦᱳᱭᱥᱮ, ᱠᱩᱠᱞᱤᱭᱮᱜ ᱵᱮᱱᱟᱞᱤᱧ ᱢᱟᱥᱮ ᱛᱟᱦᱞᱮ ᱟᱵᱮᱱ ᱢᱤᱜᱴᱮᱜ ᱮ ᱫᱚᱝ ᱥᱮᱨᱮᱧ ᱞᱟᱹᱭ ᱛᱟᱵᱚᱱ ᱵᱮᱱ ᱥᱮ ᱢᱟ ᱢᱤᱜᱴᱮᱜ?
ᱚ ᱜᱚᱝᱠᱮ ᱫᱷᱚᱝ ᱥᱮᱨᱮᱧ ᱫᱚ ᱦᱟᱸᱜ ᱢᱟᱱᱮ ᱦᱤᱲᱤᱧ ᱵᱟᱲᱟ ᱦᱩᱭ ᱠᱟᱱᱟ ᱛᱚ ᱚᱱᱟ ᱠᱚ ᱱᱤᱭᱟᱹ ᱪᱚᱨᱪᱟ ᱠᱚ ᱵᱟᱭ ᱦᱩᱭᱩᱜ ᱜᱮᱭᱟ ᱥᱮ᱾ ᱫᱚᱝᱠᱟ ᱞᱮᱠᱟ ᱛᱮ ᱦᱟᱸᱜ ᱫᱚᱝ ᱥᱮᱨᱮᱧ ᱠᱚᱫᱚ ᱱᱤᱛᱚᱜ ᱫᱚ ᱦᱤᱲᱤ ᱦᱤᱲᱤᱧ ᱵᱟᱲᱟ ᱦᱩᱭ ᱟᱠᱟᱱᱟ, ᱱᱤᱛᱚᱜ ᱫᱚ ᱯᱟᱲᱦᱟᱜ ᱦᱩᱭᱩᱜ ᱠᱟᱱᱟ ᱛᱚ ᱟᱫᱚ ᱚᱝᱠᱟ ᱞᱮᱠᱟ ᱛᱮ ᱦᱟᱸᱜ ᱫᱚᱝ ᱥᱮᱨᱮᱧ ᱠᱚᱫᱚ ᱠᱟ ᱜᱮ ᱦᱤᱲᱤᱧ ᱵᱟᱲᱟ ᱦᱩᱭ ᱠᱟᱱᱟ ᱟᱫᱚ ᱦᱟᱸᱜ ᱡᱩᱫᱤ ᱦᱟᱸᱜ ᱫᱚᱝ ᱥᱮᱨᱮᱧ ᱞᱤᱧ ᱫᱤᱥᱟᱹᱭᱟ ᱛᱟᱦᱟᱞᱮ ᱱᱤᱥᱪᱚᱭ ᱞᱤᱧ ᱞᱟᱹᱭᱟᱵᱱᱟ ᱦᱟᱸᱜ